ᱦᱮᱞᱳ?
ᱦᱳᱭ ᱜᱚᱝᱠᱮ ᱡᱚᱦᱟᱨ ᱜᱮ?
ᱦᱳᱭ ᱜᱚᱝᱠᱮ ᱡᱚᱦᱟᱨ ᱜᱮ?
ᱟᱨ ᱛᱟᱦᱚᱞᱮ ᱟᱲᱟᱝ ᱠᱚ ᱟᱸᱡᱚᱢᱚᱜ ᱠᱟᱱ ᱜᱮᱭᱟ ᱥᱮ?
ᱦᱳᱭ ᱟᱸᱡᱚᱢᱚᱜ ᱠᱟᱱ ᱜᱮᱭᱟ ᱢᱚᱸᱡᱽ ᱫᱷᱟᱨᱟ ᱧᱚᱜ ᱜᱮ᱾ ᱟᱞᱤᱧᱟᱜ ᱜᱮ ᱪᱮᱫᱞᱮᱠᱟ ᱟᱸᱚᱢᱚᱜ ᱠᱟᱱᱟ?
ᱦᱳᱭ ᱟᱵᱮᱱᱟᱜ ᱦᱚᱸ ᱟᱸᱡᱚᱢᱮᱜ ᱜᱮᱭᱟᱞᱤᱧ ᱟᱹᱰᱤ ᱢᱚᱸᱡᱽ ᱜᱮ ᱴᱷᱟᱢ ᱴᱷᱟᱢ ᱜᱮ᱾
ᱟᱪᱪᱷᱟ ᱟᱪᱪᱷᱟ ᱦᱳᱭ ᱦᱳᱭ
ᱦᱳᱭ ᱟᱫᱚ ᱜᱚᱝᱠᱮ ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱮᱫ ᱦᱚᱸ ᱵᱟ ᱱᱤᱛᱚᱜ ᱫᱚ ᱱᱚᱝᱠᱟ ᱫᱩᱲᱩᱵ ᱵᱟᱲᱟ ᱦᱩᱭ ᱠᱟᱱᱟ? ᱮᱸ ᱡᱟᱹᱯᱤᱫ ᱵᱟᱲᱟ ᱦᱩᱭ ᱞᱮᱱᱟ ᱟᱫᱚ ᱮᱵᱷᱮᱱ ᱦᱩᱭ ᱠᱟᱱᱟ ᱟᱫᱚ ᱫᱩᱲᱩᱵ ᱵᱟᱲᱟ ᱦᱩᱭ ᱠᱟᱱᱟ᱾ ᱦᱩᱸ
ᱚ ᱚ
ᱟᱹᱵᱤᱱ ᱜᱮ ᱜᱚᱝᱠᱮ ᱪᱮᱜ ᱵᱤᱱ ᱪᱤᱠᱟᱹᱭᱮᱜᱼᱟ?
ᱟᱹᱞᱤᱧ ᱦᱚᱸ ᱚᱱᱠᱟ ᱫᱚ ᱦᱟᱸᱜ ᱚᱲᱟᱜ ᱠᱚᱨᱮ ᱠᱟᱹᱢᱤ ᱵᱟᱲᱟ ᱠᱚᱫᱚ ᱵᱟᱹᱱᱩᱜ ᱠᱟᱜᱼᱟ ᱦᱳᱭᱪᱮ᱾ ᱟᱫᱚ ᱦᱟᱸᱜ ᱱᱚᱜᱼᱚᱭ ᱠᱟᱹᱢᱤ ᱠᱚ ᱵᱟᱹᱱᱩᱜ ᱦᱚᱛᱮᱫ ᱛᱮ ᱱᱚᱜᱼᱚᱭᱼᱼ ᱚᱲᱟᱜ ᱨᱮᱜᱮ ᱦᱟᱸᱜ ᱟᱨᱟᱢ ᱵᱟᱲᱟ ᱠᱟᱜᱼᱟ ᱞᱤᱧ ᱟᱹᱞᱤᱧ ᱦᱚᱸ ᱚᱝᱠᱟ ᱫᱚ ᱡᱟᱹᱯᱤᱫ ᱵᱮᱨᱮᱫ ᱟᱠᱟᱱ ᱜᱮᱭᱟ ᱞᱤᱧ ᱱᱤᱛᱚᱜ ᱜᱮ᱾
ᱟᱪᱪᱷᱟ ᱟᱪᱪᱷᱟ ᱟᱪᱪᱷᱟ ᱚᱱᱟ ᱠᱟᱹᱢᱤ ᱠᱚᱫᱚ ᱦᱟᱸᱜ ᱵᱟᱹᱱᱩᱜᱼᱟ ᱵᱟᱝ?
ᱵᱟᱝ ᱵᱟᱝ ᱱᱤᱛᱚᱜ ᱢᱟ ᱦᱟᱸᱜ ᱟᱨ ᱠᱟᱹᱢᱤ ᱢᱟ ᱦᱟᱸᱜ ᱞᱟᱹᱭ ᱞᱮᱠᱷᱟᱱ ᱢᱟ ᱚᱱᱟ ᱨᱚᱦᱚᱭ ᱠᱚᱜᱮ᱾ ᱚᱱᱟ ᱠᱚᱦᱚᱸ ᱛᱚ ᱵᱟᱭ ᱦᱩᱭᱩᱜ ᱠᱟᱱᱟ ᱱᱤᱼᱼ
ᱟᱪᱪᱷᱟ ᱟᱪᱪᱷᱟ ᱱᱚᱝᱠᱟ ᱛᱟᱦᱚᱞᱮ ᱨᱚᱦᱚᱭ ᱠᱚᱫᱚ ᱵᱟᱯᱮ ᱮᱦᱚᱵᱛᱟᱲ ᱟᱠᱟᱫᱟ᱾
ᱵᱟᱝ ᱵᱟᱝ ᱚᱱᱮ ᱛᱚᱨᱚ ᱞᱟᱹᱭᱮᱜ ᱜᱮᱭᱟᱞᱤᱧ ᱫᱟᱜ ᱡᱟᱹᱲᱤ ᱟᱞᱮ ᱴᱚᱴᱷᱟ ᱠᱚᱨᱮ ᱫᱚᱼᱼ ᱟᱹᱰᱤ ᱢᱟᱱᱮ ᱠᱚᱢ ᱜᱮᱭᱟ᱾ ᱫᱟᱜ ᱡᱟᱹᱲᱤᱭ ᱠᱟᱱ ᱨᱮᱦᱚᱸᱭ ᱡᱷᱤᱯᱤᱨ ᱡᱷᱤᱯᱤᱨ ᱟᱹᱰᱤ ᱵᱟᱹᱭ ᱵᱟᱹᱭᱛᱮ ᱫᱟᱜ ᱮᱜᱼᱟᱭ ᱟᱫᱚ ᱱᱚᱝᱠᱟ ᱨᱮᱫᱚᱼᱼ ᱠᱷᱮᱛ ᱦᱚᱸᱛᱚ ᱵᱟᱭ ᱯᱮᱨᱮᱡᱚᱜ ᱠᱟᱱᱟ ᱥᱮ,
ᱦᱳᱭ ᱦᱳᱭ ᱦᱳᱭ ᱚᱝᱠᱟ ᱡᱟᱹᱥᱛᱤ ᱧᱚᱜ ᱡᱩᱫᱤ ᱵᱟᱭ ᱫᱟᱜ ᱟᱵᱚᱱᱟ ᱦᱮᱸᱥᱮ ᱪᱮᱜ? ᱠᱷᱮᱛ ᱠᱚᱦᱚᱸ ᱵᱟᱝ ᱯᱮᱨᱮᱡᱚᱜᱼᱟ ᱥᱮ ᱪᱤᱠᱟᱹᱛᱮᱵᱚᱱ ᱨᱚᱦᱚᱭ ᱫᱟᱲᱮᱭᱟᱜᱼᱟ ᱥᱮ ᱪᱮᱫ᱾
ᱟᱦ ᱦᱳᱭ ᱦᱳᱭ ᱦᱚᱭ, ᱟᱸᱜ, ᱟᱫᱚ ᱟᱞᱮ ᱴᱚᱴᱷᱟ ᱠᱚᱨᱮ ᱢᱟ ᱚᱱᱮ ᱚᱸᱠᱟ ᱫᱟᱜ ᱡᱟᱹᱲᱤ ᱵᱟᱝ ᱛᱮ ᱨᱚᱦᱚᱭ ᱠᱚᱨᱮᱱᱟᱜ ᱞᱟᱦᱟᱥᱮᱱ ᱦᱚᱸ ᱵᱟᱝ ᱞᱮ ᱢᱟᱲᱟᱝ ᱫᱟᱲᱮᱭᱟᱠᱟᱫᱟ ᱱᱤᱛ ᱦᱟᱹᱨᱤᱡ ᱛᱮ, ᱟᱫᱚ ᱟᱯᱮ ᱴᱚᱴᱷᱟ ᱠᱚᱨᱮ ᱚᱠᱟ ᱞᱮᱠᱟ ᱠᱟᱹᱴᱤᱡ ᱞᱟᱹᱭ ᱥᱚᱫᱚᱨ ᱵᱤᱱ?
ᱟᱞᱮᱥᱮᱱ ᱫᱚ ᱨᱚᱦᱚᱭ ᱞᱮ ᱮᱦᱚᱵ ᱜᱚᱫ ᱠᱟᱼᱟ ᱦᱟᱸᱜ ᱾ ᱨᱚᱦᱚᱭ ᱠᱮᱫ ᱜᱮᱭᱟᱞᱮ ᱟᱞᱮ ᱫᱚ ᱾ ᱟᱞᱮᱥᱮᱫ ᱫᱚ ᱱᱚᱝ- ᱠᱟ ᱱᱚᱸᱠᱟ ᱯᱨᱚᱛᱤ ᱫᱤᱱ ᱜᱮ ᱦᱟᱸᱜ ᱡᱟᱹᱲᱤᱭᱟᱞᱮ ᱠᱟᱱ ᱜᱮᱭᱟ ᱱᱚᱝᱠᱟ ᱡᱟᱹᱥᱛᱤ ᱧᱚᱜ ᱜᱮ᱾ ᱟᱫᱚ ᱠᱷᱮᱛ ᱠᱚᱫᱚ ᱦᱟᱸᱜ ᱯᱮᱨᱮᱡ ᱠᱟᱱ ᱜᱮᱭᱟ, ᱟᱫᱚ ᱜᱳᱴᱟ ᱫᱚ ᱦᱟᱸᱜ ᱵᱟᱞᱮ ᱨᱚᱦᱚᱭ ᱯᱩᱨᱟᱹᱣ ᱟᱠᱟᱫ ᱛᱟᱦᱮᱸᱫ, ᱫᱚ ᱱᱚᱝᱠᱟ ᱚᱫ- ᱫᱮᱠ ᱫᱚᱞᱮ‌ ᱨᱚᱦᱚᱭ‌ ᱯᱩᱨᱟᱹᱣ ᱠᱮᱫ ᱜᱮᱭᱟ ᱦᱟᱸᱜ ᱟᱨ ᱠᱤᱪᱷᱩ ᱜᱟᱱ ᱵᱟᱹᱠᱤ ᱢᱮᱱᱟᱜ-ᱟ, ᱚᱱᱟᱞᱮ ᱮᱦᱚᱵᱽᱼᱟ ᱦᱟᱸᱜ ᱜᱟᱯᱟ ᱢᱮᱭᱟᱝ ᱜᱮ ᱾ ᱚᱱᱠᱟ ᱞᱚᱥᱚᱫ ᱜᱮ ᱵᱟᱝ ᱞᱚᱥᱚᱫ ᱦᱟᱛᱟᱲ ᱦᱩᱭ ᱠᱟᱱ ᱛᱟᱦᱮᱸᱫ ᱾
ᱦᱳᱭ ᱦᱳᱭ᱾
ᱦᱩᱸ᱾ ᱟᱞᱮ ᱥᱮᱫ ᱫᱚ ᱱᱚᱝᱠᱟ ᱡᱟᱹᱲᱤᱭᱟᱞᱮ ᱠᱟᱱ ᱜᱮᱭᱟᱭ᱾
ᱦᱳᱭ ᱦᱳᱭ, ᱟᱫᱚ ᱚᱱᱟ ᱦᱚᱸ ᱠᱟᱛᱷᱟ ᱠᱟᱱ ᱜᱮᱭᱟ ᱚᱠᱟ ᱴᱚᱴᱷᱟ ᱠᱚᱨᱮ ᱫᱚᱭ ᱡᱟᱸᱲᱤ ᱤᱫᱤᱭᱟᱭ, ᱟᱨ ᱚᱠᱟ ᱴᱚᱴᱷᱟ ᱠᱚᱨᱮ ᱫᱚ ‌ᱵᱟᱭ ᱡᱟᱹᱲᱤ ᱤᱫᱤᱭᱟ, ᱱᱚᱝᱠᱟ ᱦᱚᱸ ᱵᱟᱝ ᱠᱟᱱᱟ ᱥᱮ ᱡᱮ ᱫᱟᱜ ᱮᱸ ᱢᱤᱫ ᱴᱚᱴᱷᱟ ᱨᱮ ᱡᱟᱹᱲᱤ ᱠᱷᱟᱱ ᱥᱟᱱᱟᱢ ᱴᱚᱴᱷᱟ ᱨᱮ ᱡᱟᱹᱲᱤᱭᱟ ᱚᱱᱠᱟ ᱢᱟ ᱵᱟᱝ ᱠᱟᱱᱟ ᱥᱮ?
ᱦᱳᱭ ᱦᱳᱭ ᱟᱨ ᱜᱚᱝᱠᱮ‌ ᱟᱞᱮ ᱥᱮᱡ ᱢᱟ ᱱᱚᱝᱠᱟ ᱥᱚᱢᱟᱱ ‌ᱡᱟᱭᱜᱟ ᱛᱚ ᱥᱚᱵᱽ ᱥᱚᱢᱚᱭ ᱠᱷᱮᱛ ᱠᱚ ᱚᱸᱠᱟ‌ ᱞᱚᱦᱚᱫ ᱜᱮ‌ ᱛᱟᱦᱮᱸᱱᱟ᱾ ᱟᱨ ᱱᱟᱥᱮᱱᱟᱜ ᱚᱱᱠᱟ ᱫᱟᱜ ᱡᱟᱹᱲᱤ ᱟᱞᱮ ᱠᱷᱟᱱ ᱜᱮ ᱟᱞᱮ ᱫᱚ ᱢᱟᱹ ᱠᱷᱮᱛ ᱠᱚ ᱚᱸᱠᱟ ᱞᱚᱥᱚᱫ ᱜᱟᱱᱚᱜ ᱛᱟᱞᱮᱭᱟ ᱟᱨᱠᱤ᱾
ᱟ ᱪᱪᱷᱟ ᱟᱪᱪᱷᱟ,
ᱦᱩᱸ ᱾
ᱛᱟᱦᱮᱞᱮ ᱟᱯᱮ ᱫᱚ ᱯᱩᱨᱟᱹ ᱥᱚᱢᱟᱱ ᱜᱮᱭᱟ ᱯᱮ, ᱛᱟᱨ ᱢᱟᱱᱮ ᱟᱯᱮ ᱛᱚ ᱯᱩᱨᱟᱹ ᱮᱠᱫᱚᱢ ᱴᱟᱺᱰᱤ ᱴᱚᱰᱷᱟ ᱠᱟᱱᱟ ᱯᱮ ᱡᱟᱹᱱᱤᱡ ᱪᱚᱝ᱾
ᱩᱸ ᱟᱡᱚᱢ ᱟᱠᱟᱫ ᱜᱮᱭᱟ ᱵᱤᱱ ᱱᱚᱣᱟ ᱱᱟᱢᱟᱞ ᱫᱤᱥᱚᱢ?
ᱦᱳᱭ ᱦᱳᱭ ᱦᱳᱭ ᱟᱸᱡᱚᱢ ᱟᱠᱟᱜᱼᱟᱸᱞᱤᱧ ᱚᱱᱟ ᱫᱚ ᱱᱟᱢᱟᱞ ᱢᱟᱱᱮ ᱛᱚ ᱮᱠᱫᱚᱢ ᱚᱱᱟ ᱵᱤᱨ ‌ᱵᱩᱨᱩ ᱠᱚ ᱵᱟᱱᱩᱜ-ᱟ ᱡᱟᱹᱱᱤᱡ ᱪᱚᱝ?
ᱵᱟ ᱵᱟᱝᱼᱟ ᱵᱤᱨ ᱵᱩᱨᱩ ᱠᱚᱫᱚ ᱵᱟᱹᱱᱩᱜᱼᱟ᱾
ᱦᱳᱭ ᱦᱳᱭ ᱟᱸᱡᱚᱢ ᱟᱠᱟᱜ ᱜᱮᱭᱟᱞᱤᱧ ᱛᱟᱦᱮᱞᱮ ᱚᱱᱟ ᱯᱚᱨᱮ ᱢᱟ ᱦᱟᱸᱜ ᱚᱱᱟ ᱠᱚᱨᱮ ᱢᱟ ᱡᱟᱦᱟᱸ ᱛᱤᱱᱟᱹᱜ ᱟᱹᱞᱤᱧᱟᱜ ᱵᱟᱲᱟᱭ, ᱚᱱᱟ ᱠᱚᱨᱮ ᱢᱟ ᱛᱟᱦᱮᱞᱮ ᱨᱚᱦᱚᱭ ᱠᱚᱦᱚᱸ ᱵᱟᱨ ᱫᱷᱟᱣ ᱠᱚ ᱨᱚᱦᱚᱭᱟ, ᱟᱨ ᱚᱠᱟ ᱥᱮᱨᱢᱟ ᱦᱚᱸ ᱚᱠᱟ ᱥᱮᱨᱢᱟ ᱦᱚᱸ ᱟᱠᱟᱞ ᱢᱮᱱᱛᱮ ᱫᱚ ᱵᱟᱝ ᱠᱚ ᱞᱟᱹᱭ ᱫᱟᱲᱮᱭᱟᱜᱼᱟ᱾
ᱵᱟᱝ ᱵᱟᱝ ᱵᱟᱝᱼᱟ᱾
ᱦᱳᱭ ᱦᱳᱭ ᱪᱮᱫᱟᱜ ᱥᱮ ᱱᱚᱛᱮ ᱫᱚ ᱩᱱᱟᱹᱜ ᱡᱟᱹᱥᱛᱤ ᱵᱟᱭ ᱫᱟᱜᱽ ᱨᱮᱦᱚᱸ ᱠᱟᱹᱡ ᱧᱚᱜ ᱮ ᱫᱟᱜᱽ ᱨᱮᱦᱚᱸ ᱱᱚᱜᱼᱱᱚᱣᱟ ᱠᱚᱨᱮᱱ ᱩᱸ ᱢᱟᱱᱮ ᱱᱟᱢᱟᱞ ᱠᱚᱨᱮᱱ ᱢᱟᱹᱱᱢᱤ ᱫᱚ ᱥᱟᱱᱟᱢ ᱦᱚᱲ ᱜᱮᱠᱚ ᱨᱚᱦᱚᱭ ᱫᱟᱲᱮᱜ ᱜᱮᱭᱟ ᱠᱚ᱾
ᱦᱳᱭ ᱦᱳᱭ ᱟᱞᱮ ᱫᱚ ᱦᱟᱸᱜ ᱱᱚᱝᱠᱟ ᱵᱟᱨ ᱫᱷᱟᱣ ᱞᱮ ᱨᱚᱦᱚᱭᱟ᱾
ᱦᱳᱭ ᱦᱳᱭ᱾ ᱟᱨ ᱜᱚᱝᱠᱮ ᱟᱸᱡᱚᱢ ᱟᱠᱟᱜ ᱟᱹᱞᱤᱧ ᱮᱸ ᱻᱜ ᱱᱟᱢᱟᱞ ᱠᱚᱨᱮ ᱫᱚ ᱟᱹᱞᱩ ᱠᱚ ᱟᱹᱰᱤ ᱡᱟᱹᱥᱛᱤ ᱠᱚ ᱨᱚᱦᱚᱭ ᱜᱮᱭᱟ,
ᱦᱳᱭ ᱦᱳᱭ ᱜᱚᱢᱠᱮ ᱟᱹᱞᱩ ᱫᱚ ᱟᱨᱚ ᱡᱟᱹᱥᱛᱤ ᱧᱚᱜ ᱜᱮᱭᱟ᱾
ᱚ᱾
ᱵᱮᱥᱤᱧᱚᱜ ᱟᱸᱡᱚᱢ ᱠᱟᱜ‌ ᱟᱞᱤᱧ ᱚᱱᱛᱮ ᱵᱟᱸᱠᱩᱲᱟ ᱯᱩᱨᱩᱞᱤᱭᱟᱹ ᱚᱱᱟ ᱠᱚᱨᱮᱱ ᱫᱚᱢᱮ ᱠᱚ ᱦᱤᱡᱩᱜ ᱜᱮᱭᱟ ᱠᱟᱹᱢᱤ ᱠᱚ᱾ ᱠᱮ ᱟᱞᱮ ᱱᱟᱢᱟᱞ ᱫᱤᱥᱚᱢ᱾
ᱚ ᱚ᱾
ᱩᱸ ᱟᱫᱚ ᱦᱟᱸᱜ ᱜᱚᱝᱠᱮ ᱠᱩᱞᱤᱭᱮᱫ ᱵᱮᱱᱟᱞᱤᱧ ᱟᱵᱮᱱ ᱫᱚ ᱦᱟᱸᱜ ᱚᱱᱠᱟ ᱵᱤᱨ ᱵᱩᱨᱩ ᱥᱮ ᱪᱮᱫ ᱞᱮᱠᱟ‌ ᱚᱠᱟ ᱫᱤᱥᱚᱢ?
ᱦᱳᱭ ᱟᱹᱞᱤᱧ ᱫᱚ ᱚᱱᱠᱟ ᱦᱟᱸᱜ ᱵᱤᱨ ᱵᱩᱨᱩ ᱴᱚᱴᱷᱟ ᱨᱮᱱ
ᱚ ᱟᱪᱪᱷᱟ ᱪᱷᱟ ᱪᱷᱟ᱾
ᱞᱟᱹᱭ ᱞᱮᱠᱷᱟᱱ ᱫᱚ ᱚᱲᱟᱜ ᱥᱩᱨ ᱥᱩᱯᱩᱨ ᱛᱮᱜᱮ ᱦᱟᱸᱜ ᱢᱟᱨᱟᱝ ᱢᱟᱨᱟᱝ ᱵᱤᱨ ᱦᱮᱸᱱᱟᱜ ᱠᱟᱜᱼᱟ ᱾ ᱟᱫᱚ ᱟᱞᱮ ᱥᱮᱱ ᱫᱚ ᱦᱟᱸᱜ ᱴᱟᱺᱰᱤ ᱠᱚᱫᱚ ᱵᱟᱹᱱᱩᱜᱼᱟ, ᱚᱱᱟ ᱠᱷᱮᱛ ᱵᱟᱹᱭᱦᱟᱹᱲ ᱠᱷᱮᱛ ᱵᱟᱹᱫᱽ ᱡᱟᱦᱟᱸ ᱢᱮᱱᱟᱜ ᱟᱠᱟᱜ-ᱟ ᱚᱱᱟ ᱦᱚᱸ ᱫᱚᱢᱮ ᱢᱟᱨᱟᱝ ᱡᱟᱭᱜᱟ ᱛᱮᱫᱚ ᱵᱟᱹᱱᱩᱜ ᱠᱟᱫᱼᱟ ᱚᱱᱟ ᱦᱩᱰᱤᱧ ᱧᱚᱜ ᱜᱮᱭᱟ ᱢᱟᱱᱮ ᱟᱞᱮ ᱥᱮᱱ ᱫᱚ ᱞᱟᱹᱭ ᱞᱮᱠᱷᱟᱱ ᱮᱠᱫᱚᱢ ᱨᱮᱸᱜᱮᱡ ᱴᱚᱴᱷᱟ ᱠᱟᱱ ᱛᱟᱞᱮᱭᱟ᱾
ᱟᱪᱪᱷᱟ ᱟᱪᱪᱷᱟ ᱛᱟᱦᱚᱞᱮ ᱱᱚᱝᱠᱟ ᱫᱟᱜ ᱡᱟᱹᱲᱤ ᱠᱚᱫᱚ
ᱫᱟᱜ ᱡᱟᱹᱲᱤ ᱠᱚᱫᱚ ᱱᱤᱭᱟᱹ ᱵᱟᱨ ᱦᱳᱭ ᱦᱳᱭ ᱚᱥᱩᱵᱤᱫᱟ ᱜᱮᱭᱟ ᱟᱨ ᱚᱱᱠᱟ ᱫᱚ ᱦᱟᱸᱜ ᱱᱟᱹᱭ ᱦᱮᱸᱱᱟᱜ ᱠᱟᱜ ᱜᱮᱭᱟ ᱚᱱᱟ ᱨᱮᱫᱚ ᱦᱩᱰᱤᱧ ᱧᱚᱜ ᱦᱩᱰᱤᱧ ᱱᱟᱹᱭ ᱚᱱᱟᱨᱮ ᱩᱱᱟᱹᱜ ᱫᱟᱜ ᱵᱟᱝᱞᱮ ᱧᱟᱢᱟ ᱢᱟᱱᱮ ᱧᱟᱢ ᱨᱮᱦᱚᱸ ᱞᱮ ᱚᱱᱟ ᱫᱚ ᱛᱩᱯᱩ ᱵᱟᱲᱟᱜ ᱟᱞᱮ ᱚ ᱜᱮ ᱦᱩᱭᱩᱜ ᱛᱟᱞᱮᱭᱟ᱾
ᱚ ᱟᱪᱪᱷᱟ ᱟᱪᱪᱷᱟ ᱛᱟᱦᱚᱞᱮ ᱜᱚᱝᱠᱮ ᱟᱯᱮ ᱫᱚ ᱱᱚᱝᱠᱟ ᱨᱚᱦᱚᱭ ᱠᱚᱫᱚ ᱱᱚᱝᱠᱟ ᱢᱤᱫ ᱫᱷᱟᱣ ᱜᱮ ᱱᱚᱝᱠᱟ ᱟᱥᱟᱲ ᱵᱚᱸᱜᱟ ᱜᱮ ᱥᱮ ᱪᱮᱫ?
ᱦᱳᱭ ᱦᱳᱭ ᱚᱱᱟ ᱢᱤᱫ ᱫᱷᱟᱣ ᱜᱮ ᱚᱱᱟ ᱛᱮᱜᱮ ᱟᱫᱚ ᱱᱚᱣᱟᱜᱮ ᱟᱞᱮ ᱫᱚ ᱠᱩᱥᱤ ᱞᱮ ᱵᱩᱡᱷᱟᱹᱣᱟ ᱡᱮ ᱢᱤᱫ ᱫᱷᱟᱣ ᱨᱚᱦᱚᱭ ᱠᱟᱛᱮ ᱦᱚᱸ ᱥᱮᱨᱢᱟ ᱯᱩᱨᱟᱹᱣ ᱞᱮ ᱡᱚᱢ ᱯᱩᱨᱟᱹᱣᱟ᱾
ᱟᱪᱪᱷᱟ ᱟᱪᱪᱷᱟ ᱦᱳᱭ ᱱᱟᱯᱟᱭ ᱠᱟᱛᱷᱟ ᱠᱟᱱ ᱜᱮᱭᱟ ᱚᱱᱟᱢᱟ᱾
ᱦᱳᱭ ᱟᱫᱚ ᱡᱩᱫᱤ ᱵᱟᱝᱞ ᱡᱚᱢ ᱯᱩᱨᱟᱹᱣ ᱠᱮᱭᱟ ᱛᱟᱦᱚᱞᱮ ᱫᱚ ᱠᱟᱹᱴᱤᱡ ᱮᱴᱠᱮᱴᱚᱬᱮ ᱦᱩᱭ ᱠᱚᱜ ᱛᱟᱞᱮᱭᱟ᱾
ᱟᱪᱪᱷᱟ ᱟᱪᱪᱷᱟ ᱟᱫᱚ ᱜᱚᱝᱠᱮ ᱞᱟᱹᱭᱟᱞᱤᱧ ᱱᱚᱝᱠᱟ ᱱᱟᱹᱭ ᱫᱷᱟᱨᱮ ᱠᱚᱫᱚ ᱱᱚᱝᱠᱟ ᱱᱚᱝᱠᱟ ᱮᱴᱟᱜ ᱫᱤᱱ ᱠᱚᱨᱮ ᱫᱚ ᱨᱚᱦᱚᱭ ᱫᱚ ᱵᱟᱭ ᱜᱟᱱᱚᱜᱼᱟ᱾
ᱵᱟᱝ ᱜᱚᱝᱠᱮ ᱟᱞᱮᱭᱟᱜ ᱫᱚ ᱪᱮᱫ ᱞᱮᱠᱟ ᱪᱮᱫ ᱞᱮᱠᱟ ᱞᱤᱧ ᱞᱟᱹᱭᱟᱵᱤᱱᱟ ᱮᱠᱫᱚᱢ ᱢᱟᱱᱮ ᱥᱚᱢᱟᱱ ᱡᱟᱭᱜᱟ ᱜᱮ ᱵᱟᱝ ᱠᱟᱱᱟ ᱮᱠᱫᱚᱢ᱾ ᱢᱟᱱᱮ ᱫᱟᱜ ᱵᱤᱱ ᱨᱟᱠᱟᱵ ᱨᱮᱦᱚᱸ, ᱢᱟᱱᱮ ᱢᱤᱫᱴᱟᱝ ᱛᱚ ᱟᱵᱚ ᱟᱸ ᱱᱤᱛᱳᱜ ᱚ ᱟᱥᱟᱲ ᱵᱚᱸᱜᱟ ᱵᱚᱱ ᱪᱟᱥ ᱟᱥᱮ ᱟᱨ ᱟᱨ ᱢᱤᱫ ᱫᱚ ᱦᱩᱭᱩᱜ ᱠᱟᱱᱟ ᱡᱟᱦᱟᱸ ᱩᱸ ᱚ ᱡᱷᱮᱸᱴ ᱵᱚᱸᱜᱟ ᱡᱟᱹᱱᱤᱡ ᱥᱮ ᱚᱠᱟ ᱪᱚᱝ ᱚᱱᱟ ᱫᱚ ᱥᱤᱛᱩᱝ ᱫᱤᱱ ᱡᱟᱦᱟᱸ ᱠᱚ ᱪᱟᱥ
ᱦᱮᱸ ᱱᱤᱨᱚᱱᱫᱤᱱ ᱵᱟᱝ?
ᱦᱳᱭ ᱦᱳᱭ᱾
ᱦᱳᱭ᱾
ᱩᱱ ᱫᱚ ᱦᱟᱸᱜ ᱟᱨ ᱩᱱ ᱫᱚ ᱦᱟᱸᱜ ᱫᱚᱢᱮ ᱥᱤᱛᱩᱝ ᱟᱭ ᱥᱮ ᱟᱨ ᱩᱱᱛᱮ ᱫᱟᱜ ᱵᱮ ᱨᱟᱠᱟᱵᱟ ᱜᱟᱰᱟ ᱨᱮᱱᱟᱜ ᱛᱟᱦᱚᱞᱮ ᱚᱱᱟ ᱫᱟᱜ ᱢᱟ ᱵᱟᱭ ᱛᱟᱦᱮᱸᱱᱟ, ᱟᱨ ᱜᱟᱰᱟ ᱫᱟᱜ ᱨᱟᱠᱟᱵ ᱠᱚᱨᱛᱮ ᱜᱮᱞᱮ ᱮᱸᱜ ᱩᱱ ᱢᱟ ᱟᱨ ᱥᱤᱛᱩᱝ ᱫᱤᱱ ᱢᱟ ᱜᱟᱰᱟᱟ ᱠᱚ ᱟᱸᱡᱮᱫ ᱠᱚᱜᱼᱟ, ᱛᱟᱦᱚᱞᱮ ᱫᱟᱜ ᱦᱚᱸ ᱩᱱᱟᱹᱜ ᱵᱟᱝ ᱧᱟᱢᱚᱜᱼᱟ, ᱚᱱᱟ ᱤᱫᱤ ᱠᱟᱛᱮᱜ ᱦᱳᱭ ᱚᱱᱟ ᱤᱫᱤ ᱞᱟᱹᱭ ᱞᱮᱠᱷᱟᱱ ᱫᱚ ᱫᱟᱜ ᱨᱮᱱᱟᱜ ᱫᱚ ᱟᱞᱮ ᱫᱚ ᱡᱟᱹᱥᱛᱤ ᱧᱚᱜ ᱜᱮᱞᱮ ᱚᱵᱷᱟᱵᱟ᱾
ᱟᱪᱪᱷᱟ ᱟᱪᱪᱷᱟ᱾
ᱦᱳᱭ᱾ ᱟᱫᱚ ᱟᱨ ᱚᱱᱮᱚᱞᱤᱧ ᱞᱟᱹᱭ ᱠᱮᱫ ᱞᱮᱠᱟ ᱟᱞᱮᱫ ᱫᱚ ᱮᱠᱫᱚᱢ ᱨᱮᱸᱜᱮᱡ ᱴᱚᱴᱷᱟ᱾
ᱟᱪᱪᱷᱟ ᱟᱪᱪᱷᱟ ᱢᱟᱱᱮᱼᱼ ᱱᱚᱝᱠᱟ ᱯᱮ ᱱᱚᱝᱠᱟ ᱚᱰᱩᱠ ᱵᱟᱲᱟ ᱞᱮᱱᱠᱷᱟᱱ ᱜᱮ ᱫᱩᱣᱟᱹᱨ ᱠᱷᱚᱱᱟᱜ ᱱᱚᱝᱠᱟ ᱵᱤᱨᱵᱩᱨᱩ ᱠᱚᱫᱚᱢᱟ ᱢᱮᱱᱟᱜ ᱜᱮᱭᱟ ᱥᱮ ᱪᱮ?
ᱦᱳᱭ ᱦᱳᱭ ᱦ ᱱᱚᱝᱠᱟ ᱵᱮᱱ ᱦᱳᱜᱼᱼ ᱟᱞᱮᱭᱟᱜ ᱫᱚ ᱱᱚᱝᱠᱟ ᱚᱲᱟᱜ ᱛᱟᱞᱮ ᱥᱟᱢᱟᱝ ᱥᱮᱫ ᱵᱤᱱ ᱩᱰᱩᱠ ᱞᱮᱱ ᱨᱮᱦᱚᱸ ᱵᱤᱨ, ᱛᱟᱭᱚᱢ ᱥᱮᱫ ᱵᱤᱱ ᱚᱰᱚᱠ ᱞᱮᱱ ᱨᱮᱦᱚᱸ ᱵᱤᱨ, ᱢᱟᱱᱮ ᱴᱟᱹᱰᱤ ᱴᱚᱴᱷᱟ ᱠᱚᱨᱮᱱ ᱦᱚᱲ ᱡᱩᱫᱤ ᱠᱚ ᱪᱟᱞᱟᱜᱼᱟ ᱩᱱᱠᱩᱼᱼ ᱠᱚ ᱢᱮᱱᱟ ᱴᱩᱯᱤ ᱛᱮ ᱦᱟᱹᱨᱩᱵ ᱟᱠᱟᱱ ᱞᱮᱠᱟ ᱴᱷᱟᱹᱣᱠᱟᱹᱜ ᱠᱟᱱᱟ᱾
ᱟᱪᱪᱷᱟ ᱟᱪᱪᱷᱟ᱾
ᱦᱳᱭ ᱦᱟᱱᱛᱮ ᱦᱚᱸ ᱵᱤᱨ ᱱᱛᱮ ᱦᱚᱸ ᱵᱤᱨ ᱪᱮᱛᱟᱱ ᱥᱮᱫ ᱦᱚᱸ ᱥᱮᱨᱢᱟ ᱛᱟᱦᱚᱞᱮ ᱚᱱᱟᱼᱼ ᱡᱟᱦᱟᱸᱭ ᱪᱟᱨᱮ ᱴᱚᱴᱷᱟᱨᱮ ᱛᱟᱦᱮᱱ ᱦᱮᱣᱟ ᱦᱚᱲ ᱫᱚ ᱚᱱᱠᱟᱜ ᱵᱩᱡᱷᱟᱹᱣ ᱜᱮᱭᱟ ᱠᱚ᱾
ᱟᱪᱪᱷᱟ ᱟᱪᱪᱷᱟ᱾ ᱛᱟᱦᱚᱞᱮ ᱜᱚᱝᱠᱮ ᱱᱚᱝᱠᱟ ᱟᱯᱮ ᱢᱟ ᱵᱤᱨ ᱫᱤᱥᱚᱢ ᱛᱟᱦᱚᱞᱮ ᱱᱚᱝᱼᱠᱟ ᱵᱟᱯᱮ ᱵᱚᱛᱚᱨᱼᱼ ᱩᱛᱚᱨᱚᱜ ᱜᱮᱭᱟ ᱱᱚᱝᱠᱟ ᱡᱟᱱᱣ ᱡᱟᱱᱣᱟᱨ ᱠᱚ ᱵᱟᱝ ᱠᱚ ᱦᱤᱡᱩᱜ ᱜᱮᱭᱟ᱾
ᱵᱟᱝᱜᱮ ᱢᱟᱱᱮ ᱱᱤᱛᱚᱜ ᱫᱚ ᱵᱚᱛᱚ ᱨᱟᱱ ᱡᱟᱱᱣᱟᱨᱼᱼ ᱡᱮᱞᱮᱠᱟ ᱠᱩᱞ ᱵᱟᱱᱟ ᱦᱟᱹᱛᱤ ᱛᱟᱹᱨᱩᱵ ᱚᱱᱠᱟᱱ ᱠᱚᱫᱚ ᱦᱟᱸᱜᱼᱼ ᱵᱟᱝ ᱵᱟᱝ ᱠᱚ ᱧᱮᱞ ᱧᱟᱢ ᱵᱟᱲᱟᱜ ᱜᱮᱭᱟ ᱱᱮᱛᱟᱨ ᱫᱚ
ᱚ ᱟᱪᱪᱷᱟ ᱟᱪᱪᱷᱟ
ᱧᱮᱞ ᱵᱟᱲᱟᱜ ᱠᱚᱣᱟ ᱢᱤᱫ ᱵᱟᱨ ᱛᱩᱭᱩ ᱠᱚ ᱦᱟᱴᱜᱟᱨ ᱠᱚᱼᱼ ᱟᱨ ᱩᱱᱠᱩ ᱢᱟ ᱧᱮᱞᱚᱜ ᱨᱮᱦᱚᱸ ᱠᱚ ᱦᱚᱲ ᱪᱮᱛᱟᱱ ᱫᱚᱼᱼ ᱵᱟᱠᱚ ᱵᱟᱹᱲᱤᱡ ᱟ ᱥᱮ ᱾ᱦᱳᱭ ᱦᱳᱭ ᱟᱫᱚ ᱚᱱᱟ ᱤᱫᱤ ᱠᱟ ᱠᱟᱛᱮᱜ ᱦᱱᱟᱜ ᱩᱱᱟᱹᱜ ᱵᱚᱛᱚᱨ ᱨᱮᱱᱟᱜ ᱫᱚ ᱵᱟᱝ ᱠᱟᱱᱟ ᱱᱤᱛᱚᱜ ᱫᱚ᱾
ᱟᱪᱪᱷᱟ ᱟᱪᱪᱷᱟ ᱟᱫᱚᱼᱼ
ᱟᱨ ᱵᱟᱠᱚ ᱧᱟᱢᱚᱜ ᱛᱮ᱾
ᱟᱪᱪᱷᱟ ᱟᱪᱪᱷᱟ ᱱᱚᱝᱼᱠᱟ ᱢᱟᱲᱟᱝ ᱛᱮ ᱵᱟᱝᱠᱚ ᱦᱮᱡ ᱵᱟᱲᱟ ᱟᱠᱟᱫ ᱯᱮᱭᱟ ᱱᱩᱠᱩ ᱦᱟᱹᱛᱤ ᱠᱚ᱾
ᱦᱟᱹᱛᱤ ᱫᱚ ᱜᱚᱢᱠᱮ ᱚᱱᱠᱟ ᱚᱠᱟ ᱚᱠᱟ ᱥᱮᱨᱢᱟ ᱪᱚᱝ ᱠᱚ ᱦᱤᱡᱩᱜ ᱜᱮᱭᱟ᱾ ᱛᱚᱵᱮ ᱟᱞᱮᱭᱟᱜ ᱫᱚ ᱦᱟᱸᱜ ᱩᱥᱩᱞ ᱵᱩᱨᱩ ᱠᱟᱱ ᱛᱟᱞᱮᱭᱟ ᱛᱚ ᱟᱫᱚ ᱢᱟᱱᱮᱼᱼ ᱵᱩᱨᱩ ᱨᱮ ᱛᱟᱦᱮ ᱱᱟᱠᱚ ᱚᱱᱠᱟ ᱫᱚ ᱥᱚᱢᱵᱷᱚᱵ ᱵᱟᱝ ᱠᱟᱱᱟ ᱩᱥᱩᱞ ᱵᱩᱨᱩ ᱨᱮᱢᱟ, ᱦᱛᱤᱢᱟ ᱫᱽᱫᱮ ᱡᱼᱟ ᱪᱤᱠᱟᱹ?
ᱦᱳᱭ ᱦᱳᱭ ᱩᱱᱠᱩ ᱫᱚ ᱟᱸᱡᱚᱢ ᱠᱟᱜᱼᱟ ᱞᱤᱧ ᱵᱚᱛᱚᱨᱚᱜ ᱟᱠᱚ ᱱᱚᱝᱠᱟ ᱩᱥᱩᱞ ᱡᱟᱭᱜᱟ ᱠᱚᱨᱮ ᱫᱚ᱾
ᱦᱳᱭ ᱟᱹᱰᱤ ᱢᱟᱨᱟᱝ ᱦᱚᱲᱢᱚ ᱛᱟᱠᱚ ᱥᱮ
ᱦᱳᱭ ᱦᱳᱭ ᱦᱳᱭ,
ᱟᱨ ᱫᱮᱡᱚᱜᱟᱭ ᱪᱤᱠᱟᱹᱜᱼᱟ ᱫᱮᱡ ᱠᱟᱛᱮᱮᱫ ᱦᱚᱸ ᱥᱚᱞᱚᱝᱚᱜ ᱞᱮᱠᱟᱭ ᱟᱹᱭᱠᱟᱹᱣᱟ ᱥᱮ ᱩᱱ ᱢᱟᱨᱟᱝ ᱦᱚᱲᱢᱚ ᱛᱟᱭᱼᱼ
ᱦᱳᱭ ᱦᱳᱭ ᱱᱚᱝᱠᱟ ᱟᱬᱜᱚ ᱵᱟᱲᱟ ᱥᱚᱢᱚᱭ ᱵᱟᱝ
ᱦᱳᱭ ᱦᱳᱭ,
ᱦᱮᱸ
ᱚᱱᱟ ᱦᱚᱛᱤᱨ ᱛᱮ ᱦᱤᱡᱩᱜ ᱨᱮᱦᱚᱸ ᱠᱚ, ᱩᱱᱠᱩ ᱫᱚ ᱵᱟᱥᱟ ᱫᱚ ᱵᱟᱝᱠᱚ ᱵᱟᱥᱟ ᱵᱟᱲᱟᱜᱼᱟ ᱮᱠᱟᱞᱛᱮ ᱯᱟᱨᱚᱢ ᱪᱟᱞᱟᱣ ᱩᱛᱟᱹᱨᱚᱜ ᱟᱠᱚ
ᱟᱪᱪᱷᱟ ᱟᱪᱪᱷᱟ ᱟᱪᱪᱷᱟ᱾
ᱦᱳᱭ᱾
ᱚᱱᱠᱟ ᱢᱟᱱᱮ ᱱᱩᱠᱩ ᱞᱟᱜᱟᱣ ᱵᱟᱲᱟ ᱠᱚ ᱛᱟᱵᱚᱜ ᱟᱠᱚ ᱩᱱᱠᱩ ᱠᱚ ᱦᱮᱡ ᱵᱟᱲᱟ ᱟ ᱯᱮᱭᱟ ᱠᱚ ᱥᱮ ᱪᱮ?
ᱦᱳᱭ ᱦᱳᱭ ᱦᱳᱭ ᱮᱠᱫᱚᱢ ᱛᱟᱯ ᱪᱟᱞᱟᱜ ᱟᱠᱚ ᱡᱟᱦᱟᱸ ᱥᱮᱫ ᱠᱷᱚᱡ ᱡᱩᱫᱤ ᱠᱚ ᱞᱟᱜᱟ ᱟᱹᱜᱩ ᱠᱚᱣᱟ᱾ ᱛᱟᱦᱞᱮ ᱛᱟᱯ ᱪᱞᱟ ᱛᱩᱨ ᱨᱚᱜᱼᱟ ᱠᱚ
ᱟᱪᱪᱷᱟ ᱟᱪᱪᱷᱟ
ᱟᱨ ᱛᱟᱦᱚᱞᱮ ᱜᱚᱝᱠᱮ ᱟᱯ ᱥᱮᱱ ᱢᱟ ᱵᱟᱨ ᱫᱷᱟᱣ ᱯᱮ ᱪᱟ ᱥᱟ ᱟᱨ ᱟᱹᱞᱩ ᱦᱚᱸᱯᱮ ᱪᱟᱥᱟ ᱛᱟᱦᱚᱞᱮᱼᱼ ᱠᱟᱹᱣᱰᱤ ᱠᱚᱫᱚ ᱡᱟᱹᱱᱤᱡ ᱠᱷᱟᱱ ᱱᱟᱯᱟᱭ ᱜᱮ ᱟᱨᱡᱟᱣ ᱵᱟᱲᱟᱭ ᱛᱟᱵᱚᱱᱟᱯᱮ ᱡᱟᱹᱱᱤᱡ ᱪᱚᱝ?
ᱦᱳᱭ ᱦᱳᱭ ᱟᱨᱡ ᱜᱮᱭᱟᱞᱮ ᱱᱚᱝᱠᱟ ᱪᱟᱥ ᱵᱟᱲᱟ ᱠᱟᱛᱮᱫ ᱫᱚ
ᱦᱳᱭ ᱟᱞᱚ ᱦᱚᱸ ᱞᱟᱹᱭᱮᱫᱼᱟᱵᱤᱱ ᱟᱹᱰᱤ ᱟᱢᱫᱟ ᱯᱮ ᱨᱚᱦᱚᱭᱟ᱾ ᱛᱟᱦᱚᱞᱮ ᱚᱱᱟᱛᱚ ᱡᱚᱢ ᱪᱟᱵᱟᱜ ᱢᱟ ᱵᱟᱝ ᱡᱚᱢ ᱪᱟᱵᱟᱜᱼᱟ ᱥᱮ ᱢᱤᱫ ᱚᱲᱟᱜ ᱛᱮ ᱡᱚᱢ ᱞᱮᱠᱷᱟᱱ ᱦᱳᱭ᱾
ᱱᱚᱜ ᱱᱚᱝᱠᱟ ᱟᱠᱷᱨᱤᱧ ᱟᱞᱮ ᱦᱟᱸᱜ ᱚᱱᱠᱟ ᱡᱟᱹᱥᱛᱤ ᱧᱚᱜ ᱨᱚᱦᱚᱞᱮ ᱛᱚ ᱪᱟᱥ ᱟᱞᱮ ᱡᱟᱦᱟᱱᱟᱜ ᱜᱮᱼᱼ ᱱᱚᱛᱮ ᱫᱚ ᱟᱸᱡᱚᱢ ᱟᱠᱟᱫ ᱜᱮᱭᱟᱵ ᱱᱚᱝᱠᱟ ᱡᱟᱹᱥᱛᱤ ᱜᱮ ᱪᱟᱥ ᱜᱮᱭᱟ ᱠᱚ ᱟᱫᱚᱼᱼ ᱠᱷᱟᱱ ᱫᱚ ᱱᱚᱣᱟ ᱫᱚ ᱜᱟᱹᱰᱤ ᱜᱟᱹᱰᱤᱼᱼ ᱦᱤᱡᱩᱜᱼᱟ ᱵᱚᱞᱚᱱᱟ ᱠᱷᱮᱛ ᱠᱚᱨᱮ ᱟᱨᱠᱚ ᱤᱫᱤᱭᱟ ᱵᱚᱥᱛᱟ ᱵᱚᱥᱛᱟ ᱚᱱᱠᱟᱼᱼ
ᱚ ᱚ
ᱦᱩᱢ ᱯᱮᱠ ᱠᱟᱜ ᱟ ᱞᱮᱮ ᱟᱨ ᱚᱱᱠᱟ ᱜᱟᱹᱰᱤ ᱠᱚ ᱦᱤᱡᱩᱜᱼᱟ ᱟᱨ ᱠᱚ ᱤᱫᱤᱭᱟ ᱚᱱᱮ ᱚᱱᱠᱟ ᱦᱟᱸᱜᱼᱼ
ᱦᱳᱭ ᱟᱨ ᱜᱚᱝᱼᱠᱮ ᱦᱩᱲᱩ ᱦᱚᱸᱚᱛᱚ ᱵᱟᱨ ᱫᱷᱟᱣ ᱯᱮ ᱨᱚᱦᱚᱭᱮᱫᱟ ᱛᱟᱦᱞᱮ ᱦᱩᱲᱩ ᱦᱚᱸᱯᱮ ᱟᱠᱷᱨᱤᱧᱟ ᱥᱮ ᱚᱱᱟ ᱫᱚ? ᱡᱚᱢ ᱥᱩᱢᱩᱝ ᱜᱮ ᱦ ᱦᱩᱭᱩᱜ ᱛᱟᱯᱮ ᱛᱮ?
ᱦᱳᱭ ᱜᱚᱝᱠᱮ ᱟᱠᱷᱨᱤᱧ ᱟᱞᱮ ᱦᱩᱲᱩ ᱦᱚᱸ ᱩᱱᱟᱹᱜ ᱵᱮᱱ ᱪᱤᱠᱟᱹᱭᱟ? ᱱᱚᱝᱠᱟ ᱟᱹᱠᱷᱨᱤᱧ ᱞᱟᱹᱜᱤᱫ ᱜᱮ ᱱᱚᱝᱠᱟ ᱡᱟᱹᱥᱛᱤ ᱧᱚᱜ ᱪᱟᱥᱟᱞᱮ ᱟᱨᱠᱤ᱾
ᱦᱳᱭᱼᱼ ᱚᱱᱟ ᱦᱚᱸ ᱢᱤᱫ ᱥᱮᱨᱢᱟ ᱛᱮ ᱡᱩᱫᱤ ᱵᱟᱝ ᱪᱟᱵᱟᱜᱼᱟ ᱟᱨᱚ ᱵᱤᱱ ᱪᱟᱥᱟ ᱟᱨᱚ ᱵᱤᱱ ᱪᱟᱥᱟ, ᱢᱤᱫ ᱢᱤᱫ ᱢᱟᱱᱮ ᱵᱟᱨ ᱯᱮ ᱥᱮᱨᱢᱟ ᱠᱤ ᱢᱤᱫ ᱥᱮᱨᱢᱟ ᱨᱮᱱᱟᱜ ᱦᱩᱰᱤ ᱵᱚᱱ ᱫᱚᱦᱚ ᱠᱟᱜᱼᱟ᱾
ᱵᱟᱝ ᱟᱨ ᱱᱚᱝᱠᱟ ᱡᱟᱭᱜᱟ ᱦᱚᱸ ᱵᱟᱝ ᱞᱟᱜᱟᱜᱼᱟ ᱥᱮ ᱚᱠᱟ ᱨᱮᱵᱤᱱ ᱫᱚᱦᱚᱭᱟ᱾
ᱦᱳᱭ ᱦᱳᱭ
ᱚᱱᱟ ᱠᱷᱟᱹᱛᱤᱨ ᱛᱮ ᱱᱚᱝᱠᱟ ᱟᱠᱷᱨᱤᱧ ᱵᱟᱲᱟ ᱦᱩᱭᱩᱜᱼᱟ᱾
ᱦᱳᱭ ᱦᱳᱭ ᱱᱟᱯᱟᱭ ᱠᱟᱛᱷᱟ ᱜᱮ
ᱦᱳᱭ
ᱟᱨ ᱛᱟᱦᱚᱞᱮ ᱚᱱᱟ ᱟᱞᱩ ᱵᱟᱫ ᱠᱟᱛᱮᱜ ᱡᱩᱫᱤ ᱟᱨ ᱮᱴᱟᱜ ᱥᱚᱵᱡᱤ ᱠᱚ ᱚᱱᱟ ᱨᱚᱦᱚᱭ ᱵᱟᱲᱟᱭ ᱜᱮᱭᱟ ᱵᱮᱥᱮ ᱵᱟᱝ? ᱛᱟᱦᱚᱞᱮ
ᱦᱳᱭ ᱜᱚᱝᱠᱮ ᱨᱚᱦᱚᱭ ᱜᱮᱭᱟᱞᱮ᱾
ᱟᱨᱦᱚᱸ ᱚᱱᱠᱟ ᱢᱟ ᱟᱸᱡᱚᱢ ᱟᱠᱟᱫᱼᱟ ᱞᱤᱧ ᱚᱱᱟ ᱱᱟᱢᱟᱞ ᱨᱮᱜᱮ ᱵᱟᱝ ᱫᱚᱼᱼ ᱵᱟᱫᱟᱢ ᱠᱚᱠᱚ ᱨᱚᱦᱚᱭ ᱜᱮᱭᱟ?
ᱦᱳᱭ ᱦᱳᱭ ᱦᱳᱭ ᱵᱟᱫᱟᱢ ᱠᱚᱦᱚᱸ ᱚᱱᱟ ᱫᱚ ᱵᱟᱹᱞᱤᱧ ᱞᱟᱹᱭ ᱞᱮᱫᱟ᱾ ᱵᱟᱫᱟᱢ ᱠᱚᱨᱮ ᱱᱚᱜᱼᱚᱭ ᱱᱚᱜᱼᱚᱭ ᱠᱤᱪᱷᱩ ᱫᱤᱱ ᱞᱟᱦᱟ ᱜᱮᱞᱮ ᱮᱨᱚᱜ ᱦᱩᱭᱱᱟ᱾ ᱨᱚᱦᱚᱭ ᱞᱮᱫ ᱟ ᱞᱮ ᱟᱫᱚ ᱚᱱᱠᱟ ᱛᱩᱫ ᱵᱟᱲᱟ ᱠᱟᱛᱮ ᱟᱠᱷᱨᱤᱧ ᱵᱟᱲᱟ ᱦᱩᱭᱮᱱ ᱜᱮᱭᱟ᱾
ᱦᱳᱭ ᱦᱳᱭ
ᱦᱮ ᱟᱫᱚ ᱠᱤᱪᱷᱩ ᱜᱟᱱ ᱫᱚ ᱱᱚᱝᱠᱟ ᱫᱟᱜ ᱛᱮᱦᱚᱸ ᱵᱟᱹᱲᱤᱡ ᱵᱟᱲᱟᱭᱮᱱ ᱜᱮᱭᱟ᱾ ᱵᱟᱞᱮ ᱨᱟᱠᱟᱵ ᱫᱟᱲᱮ ᱭᱟᱫᱟ ᱡᱚᱛᱚ ᱫᱚ ᱦᱟᱸᱜ᱾ ᱵᱟᱹᱲᱤᱡ ᱮᱱ ᱜᱮᱭᱟ᱾ ᱱᱚᱝᱠᱟ ᱥᱳᱢᱚᱭ ᱨᱮ ᱱᱚᱝᱠᱟ ᱠᱟᱢᱤᱱ ᱠᱚ ᱵᱟᱞᱮ ᱧᱟᱢ ᱫᱟᱲᱮᱭᱟᱫ ᱠᱚᱣᱟ᱾
ᱦᱳᱭ-ᱦᱳᱭ᱾
ᱚᱸ᱾ ᱚᱱᱟᱛᱮ ᱵᱟᱲᱤᱡ ᱮᱱ ᱛᱟᱞᱮᱭᱟ ᱦᱟᱸᱜ ᱠᱤᱪᱷᱩ ᱜᱟᱱ ᱫᱚᱸ᱾ ᱟᱸ ᱜᱚᱝᱠᱮ, ᱛᱟᱞᱮ ᱟᱯᱮ ᱚᱱᱛᱮ ᱫᱚ ᱚᱝᱠᱟ ᱵᱟᱫᱟᱢ ᱠᱚᱫᱚ ᱵᱟᱝᱠᱚ ᱨᱚᱦᱚᱭ ᱜᱮᱭᱟ?
ᱵᱟᱝ-ᱵᱟᱝ, ᱟᱞᱮ ᱴᱚᱴᱷᱟ ᱠᱚᱨᱮ ᱫᱚ ᱦᱟᱸᱜ ᱚᱱᱟ ᱵᱟᱫᱟᱢ ᱠᱚᱨᱱᱟᱜ ᱫᱚᱦᱟᱸᱜ ᱮᱠᱫᱚᱢ ᱜᱮ ᱵᱟᱝ ᱧᱮᱞ ᱧᱟᱢᱚᱜᱼᱟ, ᱚᱱᱟ ᱫᱚ ᱦᱚᱲᱟᱜ ᱦᱚᱲᱟᱜ ᱢᱚᱪᱟ ᱠᱷᱚᱱ ᱜᱮ ᱟᱸᱡᱚᱢ ᱚᱱᱟ ᱫᱚ ᱵᱟᱝᱢᱟ ᱱᱟᱢᱟᱞ ᱫᱤᱥᱚᱢ ᱨᱮ ᱡᱟᱹᱥᱛᱤ ᱠᱚ ᱨᱚᱦᱚᱭ ᱜᱮᱭᱟᱸ᱾
ᱦᱳᱭ, ᱦᱳᱭ, ᱦᱳᱭ᱾
ᱟᱫᱚ ᱱᱮᱛᱟᱨ ᱫᱚ ᱟᱹᱞᱤᱧ ᱵᱟᱫᱟᱢ ᱛᱚ ᱵᱟᱠᱷᱟᱱ ᱢᱤᱜ ᱠᱟᱛᱷᱟ ᱛᱮ ᱞᱟᱹᱭ ᱞᱮᱠᱷᱟᱱ ᱫᱚ ᱧᱮᱞ ᱦᱚᱸ ᱵᱟᱹᱞᱤᱧ ᱧᱮᱞ ᱠᱟᱜ ᱜᱮᱭᱟ ᱚᱱᱟ᱾ ᱟᱫᱚ ᱚᱱᱮ ᱦᱟᱱᱟ-ᱱᱟᱣᱟ ᱵᱟᱫᱟᱢ ᱯᱮᱠᱮᱴ ᱠᱚ, ᱫᱚᱠᱟᱱ ᱠᱚᱨᱮ ᱧᱟᱢᱚᱜ ᱠᱟᱱᱟ ᱥᱮ ᱵᱟᱫᱟᱢ ᱯᱮᱠᱮᱴ ᱠᱚᱸ᱾
ᱦᱳᱭ, ᱦᱳᱭ, ᱦᱳᱭ᱾
ᱟᱨ ᱚᱱᱮ ᱪᱟᱱᱟᱪᱩᱨ ᱠᱚᱨᱮ ᱢᱮᱥᱟ ᱛᱟᱦᱮᱱ ᱠᱟᱱᱟ᱾
ᱟᱼᱪᱪᱟ-ᱪᱟ᱾
ᱚᱱᱟ ᱦᱚᱛᱮᱡ ᱛᱮ ᱦᱟᱸᱜ ᱚᱱᱟ ᱠᱚᱫᱚᱞᱤᱧ ᱧᱮᱞ ᱟᱠᱟᱜᱼᱟ ᱵᱟᱠᱷᱟᱱ ᱫᱚ ᱚᱠᱟ ᱨᱮᱵᱤᱱ ᱧᱮᱞᱟ ᱟᱞᱤᱧ ᱢᱟ ᱵᱟᱝ ᱚᱱᱟ ᱠᱚᱢᱟ᱾
ᱦᱳᱭ, ᱟᱯᱮ ᱚᱱᱛᱮ ᱦᱚᱸ ᱵᱟᱹᱱᱩᱜ ᱥᱮ ᱪᱮᱜ?
ᱦᱳᱭ-ᱦᱳᱭ᱾ ᱟᱨ ᱜᱚᱝᱠᱮ, ᱛᱟᱦᱞᱮ ᱚᱠᱛᱚ ᱠᱚ ᱦᱚᱸ